ᱦᱮᱞᱳ ᱜᱚᱝᱠᱮ᱾
ᱡᱚᱦᱟᱨ ᱜᱮ᱾
ᱜᱚᱝᱠᱮ ᱡᱚᱦᱟᱨ ᱜᱮ᱾
ᱪᱮᱫ ᱮᱢ ᱪᱤᱠᱟᱹ ᱵᱟᱲᱟᱭ ᱛᱚᱵᱮ?
ᱦᱮᱸ
ᱱᱤᱛᱚᱝ ᱫᱚ ᱪᱮᱫ ᱦᱚᱵᱟᱝ ᱱᱚᱛᱮ ᱠᱟᱹᱴᱤᱡ ᱜᱟᱹᱰᱭᱟᱹ ᱥᱮᱱ ᱦᱮᱡ ᱦᱩᱭ ᱠᱟᱱᱟ, ᱦᱩᱛᱩᱢᱚᱜ ᱞᱟᱹᱜᱤᱫ᱾
ᱚ
ᱜᱚᱝᱠᱮ ᱟᱢᱫᱚᱢ ᱪᱤᱠᱟᱹᱭ ᱮᱫᱟ?
ᱤᱧ ᱦᱚᱸ ᱚᱱᱛᱮ ᱾ ᱨᱮᱜᱮ
ᱛᱟᱦᱚᱞᱮ ᱜᱚᱝᱠᱮ ᱚᱱᱛᱮ ᱫᱚ ᱫᱟᱭ ᱵᱟᱲᱟᱭ ᱫᱟᱭ ᱥᱮ ᱵᱟᱝ?
ᱫᱟᱜ ᱫᱚ ᱦᱚᱸᱜᱚ ᱥᱤᱛᱩᱝ ᱫᱟᱭ ᱟᱹᱰᱤ ᱡᱟᱹᱥᱛᱤ᱾
ᱚ ᱟᱯᱮ ᱥᱮᱱ ᱫᱚ ᱟᱹᱰᱤ ᱡᱟᱹᱥᱛᱤ ᱥᱤᱛᱩᱝ ᱫᱟᱭ ᱟᱞᱮᱥᱮᱫ? ᱟᱞᱮ ᱥᱮᱱ ᱫᱚ ᱫᱚᱢᱮᱭ ᱫᱟᱜᱮᱜᱼᱟ ᱢᱤᱫ ᱫᱤᱱ ᱦᱚᱸ ᱥᱤᱛᱩᱝ ᱵᱟᱝ ᱳᱭ ᱠᱳᱱᱳ ᱠᱳᱱᱳ ᱫᱤᱱᱮ ᱥᱤᱛᱩᱝ ᱫᱟ ᱚᱱᱟ ᱦᱚᱸ ᱛᱤᱠᱤᱱ ᱥᱮᱱ᱾ ᱛᱟᱯᱚᱨᱮ ᱟᱭᱩᱵ ᱥᱮᱛᱟᱜ ᱫᱚ ᱯᱩᱨᱟᱹᱭ ᱫᱟᱜ ᱫᱟ᱾
ᱟᱞᱮ ᱫᱚ ᱦᱚᱸᱜᱼᱚᱭ ᱥᱮᱛᱟᱜ ᱨᱮᱜᱮ ᱢᱟᱱᱮ ᱟᱹᱰᱤ ᱥᱤᱛᱩᱝ ᱠᱟᱜ ᱠᱟᱱᱟ ᱟᱨᱦᱚᱸ ᱛᱤᱠᱤᱱ ᱠᱚᱛᱮ ᱦᱟᱜ ᱚᱠᱟᱞᱮᱠᱟ ᱠᱟᱜᱼᱟ ᱥᱤᱛᱩᱝ ᱛᱮ
ᱦᱳᱭ ᱛᱟᱦᱚᱞᱮ ᱦᱩᱲᱩ ᱠᱚᱫᱚ ᱯᱮ ᱨᱚᱦᱚᱭ ᱠᱮᱫᱟ ᱥᱮ ᱵᱟᱝ?
ᱦᱩᱲᱩ ᱨᱚᱦᱚᱭ ᱠᱚᱫᱚ ᱠᱚ ᱢᱩᱪᱟᱹᱫ ᱢᱩᱪᱟᱹᱫ ᱵᱟᱲᱟᱭ ᱫᱟ ᱦᱟᱸᱜ ᱠᱩ᱾
ᱚ ᱟᱞᱮᱥᱱ ᱫᱚ ᱦᱟᱯᱮ ᱦᱟᱸᱜ ᱟᱹᱣᱨᱤ ᱟᱛᱟ ᱠᱚᱣᱟ ᱢᱩᱪᱟᱹᱫ ᱫᱚ ᱦᱟᱸᱜ᱾ ᱵᱟᱹᱭᱦᱟᱹᱲ ᱛᱮᱫ ᱠᱚ ᱥᱟᱹᱛ ᱠᱚᱫᱚ ᱵᱟᱹᱫ ᱠᱚᱫᱚ ᱦᱟᱸᱜ ᱵᱟᱹᱠᱤ ᱜᱮ ᱦᱮᱱᱟᱜᱼᱟ᱾
ᱦᱩᱸ᱾
ᱛᱟᱦᱚᱞᱮ ᱜᱚᱝᱠᱮ ᱟᱯᱮᱭᱟ ᱟᱹᱛᱩ ᱫᱤᱥᱚᱢ ᱫᱚ ᱪᱮᱫ ᱞᱮᱠᱟ ᱧᱚᱜ ᱜᱮᱭᱟ? ᱵᱟᱹᱫᱽ ᱵᱟᱹᱭᱦᱟᱹᱲ ᱥᱮ ᱵᱤᱨ ᱜᱟᱡᱟᱲ?
ᱵᱤᱨ ᱜᱟᱡᱟᱲ ᱜᱮ ᱢᱮᱱᱟᱜᱼᱟ ᱵᱩᱨᱩ ᱠᱚ ᱢᱮᱱᱟᱜᱼᱟ᱾ ᱜᱟᱡᱟᱲ ᱢᱟ ᱛᱟᱦᱮᱱ ᱜᱮᱭᱟ ᱜᱟᱡᱟᱲ ᱫᱚ ᱚᱠᱟᱛᱮ ᱵᱟᱝ ᱱᱮᱛᱟᱨ ᱦᱚᱸ ᱢᱟᱱᱮ ᱦᱟᱹᱛᱤ ᱠᱚᱦᱚᱸ ᱢᱮᱱᱟᱜ ᱠᱚᱣᱟ ᱵᱟᱝ?
ᱢᱮᱱᱟᱜ ᱠᱚᱣᱟ᱾
ᱛᱟᱦᱞᱮ ᱜᱚᱝᱠᱮ ᱟᱯᱮ ᱥᱮᱱ ᱫᱚ ᱵᱷᱟᱹᱞᱤ ᱟᱞᱮ ᱥᱮᱱ ᱫᱚ ᱤᱱᱠᱟᱹ ᱜᱟᱡᱟᱲ ᱦᱚᱸ ᱵᱟᱹᱱᱩᱜᱼᱟ ᱫᱚᱢᱮ ᱟᱨ ᱯᱷᱟᱠᱟ ᱦᱚᱸ ᱫᱚᱢᱮ ᱵᱟᱹᱱᱩᱜᱼᱟ ᱢᱟᱱᱮ ᱩᱱᱟᱹᱜ ᱜᱟᱡᱟᱲ ᱦᱚᱸ ᱢᱮᱱ ᱵᱟᱝ ᱜᱟᱱᱚᱜᱼᱟ᱾
ᱦᱩᱸ᱾
ᱛᱟᱦᱞᱮ ᱜᱚᱝᱠᱮ ᱚᱯᱮᱥᱮᱱ ᱫᱚ ᱛᱟᱦᱚᱞᱮ ᱟᱵᱚᱦᱟᱣᱟ ᱠᱚ ᱛᱟᱦᱚᱞᱮ ᱵᱷᱟᱞᱤ ᱜᱮ ᱛᱟᱦᱮᱱᱟ? ᱥᱤᱛᱩᱝ ᱨᱟᱵᱟᱝ ᱫᱤᱱ ᱦᱚᱸ᱾
ᱦᱮᱸ ᱚᱱᱟ ᱫᱚ ᱛᱟᱦᱮᱱ ᱜᱮᱭᱟ᱾
ᱦᱮ ᱟᱯᱮ ᱛᱚ ᱵᱩᱨᱩ ᱢᱟᱱᱮ ᱡᱟᱭ ᱜᱟᱡᱟᱲ ᱫᱤᱥᱚᱢ᱾
ᱦᱩᱸ ᱫᱟᱜ ᱠᱚ ᱦᱚᱸ ᱟᱹᱰᱤ ᱟᱸᱴ ᱜᱮᱭ ᱫᱟᱜᱟ᱾
ᱦᱳᱭ᱾
ᱢᱟᱱᱮ ᱫᱟᱨᱮ ᱠᱚᱜᱮ ᱛᱟᱦᱮᱱ ᱠᱷᱟᱡ ᱫᱟᱜᱟ ᱵᱟᱝ?
ᱦᱳᱭ ᱦᱳᱭ᱾
ᱡᱷᱟᱨᱜᱨᱟᱢ ᱥᱮᱫ ᱫᱚ ᱦᱟᱜ ᱥᱮ ᱟᱹᱰᱤ ᱡᱟᱹᱥᱛᱤ ᱥᱤᱛᱩᱝ ᱢᱮᱱᱟᱜᱼᱟ ᱦᱮ ᱦᱟᱝ?
ᱦᱳᱭ ᱜᱚᱝᱠᱮ ᱛᱟᱦᱞᱮ ᱚᱱᱛᱮ ᱫᱚ ᱜᱟᱡᱟᱲ ᱜᱮᱭᱟ ᱛᱚ ᱚᱱᱛᱮ ᱛᱟᱦᱚᱞᱮ ᱫᱚ ᱥᱮᱸᱫᱽᱨᱟ ᱠᱚᱫᱚᱯᱮ ᱥᱮᱱ ᱵᱟᱲᱟᱜ ᱟᱥᱮ ᱵᱟᱝ?
ᱥᱮᱸᱫᱽᱨᱟ ᱠᱚ ᱪᱟᱞᱟᱣ ᱦᱩᱭᱩᱜ ᱜᱮᱭᱟ᱾ ᱪᱟᱞᱟᱜ ᱜᱮᱭᱟᱞᱮ ᱢᱟᱱᱮ ᱚᱱᱠᱟ ᱮᱴᱟᱜ ᱫᱤᱱ ᱫᱚ ᱵᱟᱞᱮ ᱪᱟᱞᱟᱜᱼᱟ᱾ ᱥᱚᱢᱚᱭ ᱥᱚᱢᱚᱭ ᱨᱮᱠᱚ ᱩᱰᱩᱠᱚᱜᱼᱟ ᱢᱟᱱᱮ ᱚᱱᱠᱟ ᱥᱚᱨᱦᱟᱭ ᱠᱚᱨᱮᱞᱮ ᱩᱰᱩᱠᱚᱜᱼᱟ᱾
ᱚ ᱵᱟᱦᱟ ᱠᱚᱨᱮ ᱵᱟᱝ?
ᱟᱨ ᱵᱟᱦᱟ ᱨᱮᱦᱚᱸ᱾ ᱚᱠᱚᱴᱟᱜ ᱵᱟᱝ ᱮ ᱞᱟᱹᱭᱫᱤᱧ ᱛᱟᱦᱮᱱ ᱢᱟᱱᱮ ᱟᱠᱚ ᱥᱮᱫ ᱫᱚ ᱵᱚᱞᱮ ᱵᱟᱦᱟ ᱨᱮ ᱵᱟᱠᱚ ᱢᱟᱱᱟᱣᱟ ᱚᱱᱠᱟ᱾ ᱢᱟᱱᱮ ᱥᱮᱸᱫᱽᱨᱟ ᱟᱯᱮ ᱢᱟᱱᱟᱣ ᱜᱮᱭᱟ ᱵᱟᱦᱟᱨᱮ ᱥᱮᱸᱫᱽᱨᱟᱹ?
ᱟᱞᱮ ᱫᱚᱞᱮ ᱥᱮᱸᱫᱽᱨᱟ ᱠᱚ ᱥᱮᱸᱫᱽᱨᱟᱭ ᱜᱮᱭᱟ ᱱᱚᱣᱟ ᱠᱚᱨᱮ ᱫᱚ᱾
ᱟᱞᱮ ᱦᱚᱸ
ᱟᱞᱮ ᱥᱮᱱ ᱫᱚ ᱢᱟᱱᱮᱼᱼ ᱟᱞᱮᱥᱮᱱ ᱫᱚ ᱵᱟᱱᱩᱜ ᱠᱚᱣᱟ ᱪᱤᱞᱤ ᱦᱚᱸ ᱚᱝᱠᱟ ᱫᱚ ᱠᱩᱲᱟᱹᱭ ᱛᱮᱫ ᱦᱮᱱᱟᱜ ᱠᱚᱣᱟ ᱠᱩᱲᱤ ᱥᱮᱸᱫᱽᱨᱟ ᱜᱮᱞᱮ ᱥᱮᱱᱚᱜᱼᱟ᱾
ᱛᱟᱣ ᱟᱮᱦᱚᱸ ᱢᱟᱱᱮ ᱥᱚᱨᱦᱟᱭ ᱨᱮᱫᱚ ᱱᱤᱭᱚᱢ ᱞᱮᱠᱟ ᱵᱟᱝ᱾
ᱦᱳᱭ ᱥᱚᱦᱨᱟᱭ ᱛᱚ ᱢᱚᱬᱮ ᱫᱤᱱ ᱢᱚᱬᱮ ᱧᱤᱫᱟᱹ ᱮᱱᱮᱡ ᱥᱮᱨᱮᱧᱟᱠᱚᱼᱼ
ᱟᱨ ᱥᱚᱨᱦᱟᱭ ᱵᱟᱦᱟ ᱠᱚᱨᱮ ᱢᱟᱱᱮᱼᱼ
ᱦᱩᱸ
ᱛᱤᱦᱤᱧ ᱜᱟᱯᱟ ᱛᱟᱨᱦᱚᱸ ᱢᱟᱱᱮ ᱟᱰᱤ ᱡᱟᱹᱥᱛᱤ ᱦᱟᱸᱜ ᱠᱚ ᱟᱲᱤᱥᱚᱜ ᱠᱟᱱᱟ ᱢᱚᱱᱮ ᱦᱟᱱᱛᱮᱥᱮᱱ ᱠᱟᱛᱮᱫ ᱦᱚᱸᱼᱼ ᱧᱟᱢᱮᱭᱟᱢ ᱵᱟᱢ ᱧᱟᱢᱮᱭᱟ ᱩᱱᱤ ᱜᱮᱨᱮᱱᱴᱤ ᱵᱟᱝ ᱛᱟᱦᱮᱱ ᱠᱟᱱᱟ ᱵᱟᱝ᱾
ᱦᱳᱭ
ᱟᱨᱦᱚᱸ ᱢᱟᱱᱮ ᱟᱞᱮ ᱴᱚᱞᱟ ᱨᱮᱱ ᱡᱟᱸᱥ ᱡᱟᱹᱥᱛᱤ ᱢᱟᱱᱮ ᱧᱩᱨ ᱠᱚ ᱥᱮᱸᱫᱽᱨᱟ ᱟᱨᱦᱚᱸ ᱟᱞᱮ ᱠᱷᱚᱡ ᱞᱟᱛᱟᱨ ᱥᱮᱫ ᱚᱱᱛᱮ ᱢᱤᱫ ᱨᱚᱠᱚᱢᱼᱼ ᱠᱚᱢ ᱠᱚ ᱪᱟᱞᱟᱜᱼᱟ ᱥᱮᱸᱫᱽᱨᱟ
ᱚ
ᱛᱚᱵᱮ ᱨᱮᱭᱟᱲ ᱫᱤᱱ ᱨᱮᱭᱟᱲ ᱫᱤᱱ ᱫᱚ ᱜᱩᱰᱩ ᱠᱚᱫᱚᱯᱮ ᱥᱤᱴᱟᱹᱣ ᱠᱚᱜᱮᱭᱟ ᱥᱮ ᱵᱟᱝ?
ᱦᱮᱸ ᱥᱤᱴᱟᱹᱵᱽ ᱠᱚᱜᱮᱭᱟᱞᱮ ᱟᱫᱚ ᱱᱮᱛᱟᱨ ᱫᱚ ᱵᱚᱦᱩᱛ ᱦᱚᱲ ᱠᱚ ᱵᱟᱹᱜᱤ ᱵᱟᱲᱟᱣ ᱠᱟᱫᱟ ᱦᱟᱸᱜ᱾ ᱱᱮᱛᱟᱨ ᱫᱚ ᱠᱟᱹᱴᱤᱡ ᱠᱚ ᱵᱷᱚᱫᱨᱚ ᱵᱟᱲᱟᱭᱱᱟ ᱥᱮ ᱦᱚᱲ ᱠᱚᱦᱚᱸ ᱜᱩᱴᱩ ᱡᱤᱞ ᱦᱚᱸ ᱵᱟᱝᱠᱚ ᱡᱚᱢ ᱫᱟ
ᱠᱷᱟᱡ ᱫᱚ
ᱛᱚ ᱱᱮ ᱦᱚᱲ ᱫᱚ ᱥᱮᱱᱚᱜ ᱵᱟᱲᱟ ᱦᱩᱭᱩᱜ ᱜᱤᱫᱟᱹᱨ ᱠᱚ ᱥᱟᱶᱛᱮ
ᱟᱸ
ᱠᱤᱪᱷᱩᱜᱟᱱ ᱜᱤᱫᱟᱹᱨᱤᱧ ᱯᱟᱸᱡᱟ ᱠᱮᱫᱼᱼ ᱠᱚᱜᱮ ᱟᱨ ᱛᱟᱯᱚᱨᱮ ᱟᱹᱭᱩᱵ ᱟᱹᱭᱩᱵ ᱤᱧ ᱤᱫᱤ ᱦᱚᱜᱴᱚ ᱠᱚ ᱜᱮ ᱩᱱᱠᱩ ᱫᱚ ᱯᱷᱟᱹᱥᱤ ᱠᱚᱼᱼ ᱠᱟᱰᱮᱡ ᱠᱩᱧ ᱯᱮᱴᱮᱡ ᱪᱚ ᱠᱚᱣᱟ ᱟᱨ ᱤᱧᱫᱩᱧ ᱟᱰᱟᱣ ᱟᱰᱟᱣᱟᱜᱼᱟ
ᱟᱹᱞᱤᱧ ᱦᱚᱞᱤᱧ ᱪᱟᱞᱟᱜ ᱜᱮᱭᱟ ᱢᱟᱱᱮ ᱥᱤᱴᱟᱹ ᱚᱰᱟᱣ ᱫᱚ
ᱥᱮ ᱥᱮᱛᱟᱜ ᱫᱚ ᱤᱠᱷᱟᱹᱭ ᱜᱤᱧ ᱮᱢᱟᱜᱼᱟ
ᱦᱮᱞᱳ ᱥᱟᱛ ᱛᱟᱜᱽᱲᱟ ᱥᱩᱭᱞᱟ ᱵᱟᱝ
ᱦᱳᱭ ᱛᱟᱜᱽᱲᱟ ᱢᱟᱱᱮ ᱛᱟᱜᱽᱲᱟ ᱜᱮ ᱥᱤᱵᱤᱞᱟ ᱜᱩᱰᱩ ᱡᱤᱞ ᱢᱮᱱᱛᱮᱫᱚ ᱛᱚ ᱱᱚᱣᱟ ᱱᱮᱛᱟᱨ ᱫᱚᱠᱚ ᱚᱱᱮ ᱠᱚᱼᱼ ᱵᱟᱹᱜᱤᱭᱫᱟ ᱡᱚᱛᱚᱦᱚᱲ ᱜᱩᱰᱩ ᱡᱤᱞ ᱡᱚᱢ ᱠᱚ
ᱢᱟᱱᱮ ᱦᱟᱨᱟ ᱦᱟᱨᱟ ᱛᱮᱫᱚ ᱥᱤᱵᱤᱞᱟ ᱡᱟ ᱼᱼ
ᱦᱮᱸ ᱟᱲᱤᱥᱟᱜ ᱠᱟᱱᱟ ᱠᱚ ᱵᱩᱦᱩᱛ ᱦᱚᱲᱤᱧ ᱧᱮᱞ ᱠᱮᱫ ᱠᱣᱟ ᱜᱩᱰᱩ ᱡᱤᱞ ᱠᱚ ᱡᱚᱢᱮᱫ ᱛᱟᱨᱟᱜᱮ ᱱᱮᱛᱟᱨ ᱵᱟᱝᱠᱚ ᱡᱚᱢ ᱵᱟᱲᱟᱭᱟ᱾
ᱟᱹᱞᱤᱧ ᱦᱚᱸ ᱢᱟᱱᱮ ᱱᱤᱛᱚᱜ ᱛᱷᱚᱲᱟ ᱫᱤᱱ ᱞᱤᱧ ᱵᱟᱹᱜᱤ ᱦᱟᱛᱟᱲ ᱠᱮᱫᱟ ᱢᱟᱱᱮ ᱥᱟᱭᱤᱰ ᱨᱮ ᱢᱮᱱᱟᱜ ᱞᱤᱧᱟ ᱵᱟ ᱢᱚᱱᱫᱤᱞ ᱨᱮ᱾
ᱚ
ᱤᱱᱴᱚᱨ ᱫ ᱱᱚᱰᱮ ᱫᱚ ᱢᱟᱱᱮ ᱚᱱᱟ ᱠᱚᱫᱚ ᱵᱟᱝ ᱪᱟᱞᱟᱜ-ᱟ᱾
ᱚᱸ
ᱚᱱᱟᱛᱮ ᱡᱚᱢ ᱵᱟᱲᱟ ᱫᱚ ᱡᱤᱨᱟᱹᱣ ᱚᱲᱟᱜ ᱛᱮ ᱥᱮᱱ ᱞᱮᱱ ᱠᱷᱟᱱᱡ ᱜᱮ ᱡᱚᱢ ᱵᱟᱲᱟᱣᱟ᱾
ᱚ ᱚᱲᱟᱜ ᱨᱮ ᱛᱟᱦᱚᱞᱮ, ᱵᱟᱢ ᱛᱟᱦᱮᱱᱟ ᱚᱲᱟᱜ ᱨᱮᱫᱚ?
ᱮ ᱚᱲᱟᱜ ᱨᱮ ᱵᱟᱹᱱᱩᱧᱟ, ᱱᱛᱮ ᱯᱟᱲᱦᱟᱜ ᱤᱧ ᱦᱮᱡ ᱠᱟᱱᱟ ᱵᱟᱝ?
ᱚ ᱯᱟᱲᱦᱟᱣ ᱮᱢ ᱥᱮᱱ ᱠᱟᱱᱟ᱾ ᱦᱟᱸ ᱱᱮ ᱦᱚᱲ ᱫᱚ ᱚᱲᱟᱜ ᱠᱷᱚᱱ ᱜᱮ ᱯᱟᱲᱦᱟᱜ ᱦᱩᱭᱩᱜ ᱠᱟᱱᱟ᱾
ᱚᱲᱟᱜ ᱨᱮᱢᱟ ᱠᱷᱚᱡ ᱛᱮᱢ ᱯᱟᱲᱦᱟᱜ ᱢᱟᱱᱮ ᱟᱫᱚ ᱪᱮᱫ ᱠᱚᱪᱚᱝ ᱯᱨᱚᱵᱞᱮᱢ ᱦᱩᱭᱩᱜ ᱚᱱᱟ ᱚᱱᱠᱟᱜᱮ ᱢᱟᱱᱮ ᱥᱩᱨ ᱨᱮᱦᱚᱸ ᱤᱥᱠᱩᱞ ᱵᱟᱹᱱᱩᱜᱼᱟ, ᱟᱹᱰᱤ ᱡᱷᱟᱹᱞᱚᱜ ᱠᱟᱱᱟ ᱚᱲᱟᱜ ᱠᱷᱚᱡ᱾ ᱟᱨᱦᱚᱸ ᱢᱟᱱᱮ ᱚᱲᱟᱜ ᱨᱮᱦᱚᱸ ᱟᱵᱩ ᱦᱚᱲ ᱢᱟᱵᱩᱱ ᱵᱟᱰᱟᱭ ᱜᱤ ᱦᱟᱱᱤ ᱦᱤᱱᱥᱟᱹ ᱱᱟᱹᱭ ᱦᱤᱱᱥᱟᱹ᱾
ᱦᱚᱸ᱾
ᱥᱮ ᱟᱯᱮ ᱥᱮᱫ ᱫᱚ ᱚᱱᱟ ᱠᱚᱫᱚ ᱵᱟᱝ ᱪᱟᱞᱟᱜ-ᱟ, ᱤᱱᱟᱹᱜ
ᱦᱳᱭ ᱚᱱᱟᱜᱮ ᱟᱛᱳ ᱫᱤᱥᱚᱢ ᱠᱚᱨᱮ ᱫᱚ ᱩᱱᱟᱹᱜ ᱥᱩᱵᱤᱫᱟ ᱵᱟᱝ ᱛᱟᱦᱮᱱᱟ᱾
ᱦᱮᱸ, ᱢᱮᱸᱫ ᱞᱟᱹᱴᱩᱜ ᱛᱟᱭᱟ ᱦᱟᱹᱱᱤᱭᱟᱜ᱾
ᱚᱱᱟ ᱤᱠᱟᱹᱛᱮ ᱡᱚᱛᱚ ᱦᱚᱲ ᱢᱟᱱᱮ
ᱪᱮᱫ ᱠᱚᱪᱚᱝ ᱨᱳᱜ ᱟᱢ ᱦᱟᱥᱩ ᱥᱟᱹᱨᱫᱤ ᱮ ᱮ ᱮᱠᱡᱟᱢ ᱨᱮ ᱡᱩᱫᱤᱢ ᱨᱩᱣᱟᱹ ᱦᱟᱹᱥᱩ ᱠᱷᱟᱡ ᱫᱚ ᱚᱠᱟ ᱞᱮᱠᱟᱢ ᱪᱟᱞᱟᱜᱼᱟ ᱮᱠᱡᱟᱢ ᱚᱞ ᱵᱟᱝ
ᱦᱮᱸ ᱦᱳᱭ ᱟᱨ ᱟᱛᱩ ᱫᱤᱥᱚᱢ ᱠᱷᱚᱱᱟᱜ ᱫᱚ ᱠᱟᱹᱴᱤᱡ ᱡᱷᱟᱹᱞᱚᱜᱼᱟ᱾ ᱡᱩᱫᱤ ᱟᱛᱩ ᱫᱤᱥᱚᱢ ᱨᱮᱢ ᱛᱟᱦᱮᱱ ᱠᱷᱟᱱ ᱩᱥᱠᱩ ᱤᱭᱟᱹ ᱠᱚ ᱤᱥᱠᱩᱞ ᱠᱚ ᱠᱚᱞᱮᱡᱽ ᱠᱚ᱾ ᱟᱨ ᱟᱞᱮ ᱫᱚ ᱚᱲᱟᱜ ᱠᱷᱚᱱ ᱜᱤᱧ ᱯᱟᱲᱦᱟᱜᱼᱟ, ᱠᱟᱨᱚᱱ ᱟᱞᱮ ᱟᱞᱮᱭᱟᱜ ᱤᱥᱠᱩᱞ ᱠᱚ ᱠᱚᱞᱮᱡᱽ ᱠᱚᱫᱚ ᱥᱩᱨ ᱨᱮᱜᱮ ᱦᱮᱱᱟᱜ ᱢᱟᱱᱮ ᱟᱞᱮ ᱫᱚ ᱵᱟᱡᱟᱨ ᱚᱱᱟ ᱥᱩᱨ ᱨᱮᱜᱮᱞᱮ ᱛᱟᱦᱮᱱᱟ, ᱟᱛᱩ ᱛᱟᱞᱮ ᱫᱚ᱾ ᱜᱚᱝᱠᱮ, ᱟᱸᱡᱚᱢ ᱧᱚᱢᱚᱜ ᱠᱟᱱᱟ?
ᱦᱮᱸ ᱦᱮᱸ ᱟᱸᱡᱚᱢ᱾
ᱟᱱᱟᱧ ᱢᱮᱱ ᱫᱟ ᱮᱸ ᱚᱱᱮ ᱫᱚ ᱟᱞᱮᱭᱟᱜ ᱟᱹᱛᱩ ᱫᱤᱥᱚᱢ ᱫᱚ ᱚᱱᱮ ᱫᱚ ᱵᱟᱡᱟᱨ ᱥᱩᱨ ᱨᱮ ᱦᱮᱱᱟᱜ ᱚᱱᱟ ᱠᱷᱛᱤᱨ ᱛᱮ
ᱦᱩᱸ᱾
ᱤᱭᱟᱹ ᱨᱮᱱᱟᱜ ᱠᱳᱱᱚ ᱚᱥᱩᱵᱤᱫᱷᱟ ᱫᱚ ᱵᱟᱹᱱᱩᱜᱼᱟ, ᱯᱟᱲᱦᱟᱣ ᱠᱚ ᱱᱤᱭᱟᱹ ᱫᱚ᱾
ᱦᱮᱸ ᱜᱟᱯᱟ
ᱯᱟᱲᱦᱟᱣ ᱞᱮᱠᱷᱟᱱ ᱜᱮ᱾
ᱡᱟᱦᱟᱱᱟᱜ ᱠᱚ ᱵᱮᱱᱟᱣ ᱠᱷᱟᱱ, ᱚᱱᱮ ᱵᱟᱡᱟᱨ ᱥᱩᱨ ᱨᱮᱜᱮ ᱢᱟᱱᱮ ᱴᱟᱣᱩᱱ ᱨᱮᱜᱮ ᱡᱟᱹᱥᱛᱤ ᱠᱚ ᱵᱮᱱᱟᱣᱟ ᱵᱟᱝ?
ᱦᱚᱸ ᱦᱳ
ᱵᱟᱥᱛᱤ ᱨᱮᱫᱚ ᱢᱟᱱᱮ ᱵᱟᱠᱚ ᱤᱭᱟᱹ ᱵᱟᱲᱟᱭᱟ᱾ ᱵᱟᱥᱛᱤ ᱨᱤᱱᱤᱡ ᱦᱚᱲ ᱜᱮ ᱱᱚᱛᱮ ᱦᱮᱡ ᱪᱚ ᱱᱤᱡ ᱢᱟᱱᱮ ᱪᱮᱜ ᱠᱚᱪᱚᱝ ᱥᱩᱵᱤᱫᱷᱟ ᱞᱟᱜᱟᱣ ᱵᱟᱝ ᱵᱟᱹᱥᱛᱤ ᱨᱮ ᱢᱤᱱᱟ ᱢᱟ ᱚᱱᱛᱮᱨᱮ ᱪᱮᱫ ᱤᱭᱟᱹᱢ ᱧᱟᱢᱟ ᱵᱟᱝ?
ᱦᱮᱸ ᱵᱟᱹᱥᱛᱤ ᱨᱮ ᱥᱩᱵᱤᱫᱷᱟ ᱵᱟᱹᱱᱩᱜ ᱜᱤᱭᱟ᱾
ᱦᱮ ᱥᱚᱨᱠᱟᱨᱤ ᱤᱥᱠᱩᱞ ᱛᱮᱫ ᱠᱚ ᱵᱮᱱᱟᱣ ᱫᱟ᱾
ᱦᱮᱸ᱾ ᱵᱟᱡᱟᱨ ᱫᱚ ᱵᱚᱦᱩᱛ ᱥᱩᱵᱤᱫᱷᱟ ᱦᱟᱱᱟ ᱱᱟᱣᱟ ᱡᱟᱦᱟᱱᱟᱜ ᱠᱚ ᱡᱩᱫᱤ ᱦᱟᱛᱟᱣ ᱨᱮᱱᱟᱜ, ᱪᱟᱬᱜᱮ ᱡᱟᱦᱟᱱᱟᱜ ᱡᱩᱫᱤ ᱦᱚᱴᱟᱛ ᱫᱚᱨᱠᱟᱨ ᱦᱩᱭᱩᱜᱼᱟ, ᱚᱱᱟ ᱦᱚᱸ ᱧᱟᱢᱚᱜᱼᱟ᱾
ᱢᱮᱱ ᱠᱤᱫᱟ ᱠᱤᱛᱟᱹᱵ ᱵᱟᱹᱱᱩᱜ ᱛᱤᱧᱟᱹ, ᱦᱟᱱᱟ ᱥᱮ ᱱᱚᱣᱟ ᱥᱮ ᱠᱷᱟᱛᱟ ᱪᱮᱫ ᱪᱚᱝ ᱵᱟᱝ?
ᱦᱳᱭ᱾
ᱚᱱᱛᱮ ᱨᱮᱫᱚ ᱵᱟᱢ ᱦᱟᱛᱟᱣ ᱫᱟᱲᱤᱭᱟᱜᱼᱟ ᱵᱟᱝ ᱤᱭᱟᱹ ᱫᱚ ᱚᱱᱠᱟ ᱜᱟᱞᱟᱜ ᱢᱟᱞ ᱫᱚᱠᱟᱱᱮᱢ ᱧᱟᱢᱟ ᱚᱸᱰᱮ ᱫᱚ ᱛᱚ ᱨᱮᱱᱟᱜ ᱤᱭᱟ ᱫᱚ ᱵᱟᱝ ᱜᱟᱱᱚᱜ-ᱟ, ᱵᱟᱝ?
ᱦᱮᱸ ᱟᱨ ᱡᱩᱫᱤ ᱟᱹᱛᱩ ᱫᱤᱥᱚᱢ ᱚᱲᱟᱜ ᱠᱚᱨᱮ ᱡᱩᱫᱤ ᱫᱚᱠᱟᱱ ᱛᱟᱦᱮᱱᱟ ᱛᱟᱦᱚᱞᱮ ᱚᱱᱟ ᱡᱟᱦᱟᱸ ᱢᱤᱫᱴᱤᱡ ᱢᱚᱱᱮ ᱠᱟᱜ ᱢᱮ ᱫᱚᱠᱟᱱᱮ ᱡᱩᱫᱤ ᱡᱟᱦᱟᱸᱴᱟᱜ ᱢᱤᱫᱴᱤᱡ ᱠᱷᱟᱛᱟ ᱜᱮᱭ ᱟᱹᱜᱩ ᱠᱮᱫᱟᱭ ᱛᱟᱦᱚᱞᱮ ᱚᱱᱟᱜᱮ ᱦᱟᱛᱟᱣ ᱦᱩᱭᱩᱜ ᱛᱟᱢᱟ ᱮᱴᱟ-ᱟᱜ ᱠᱷᱟᱱ ᱫᱚ ᱮᱴᱟᱜ ᱥᱮᱱᱚᱜ ᱦᱩᱭᱩᱜ ᱛᱟᱢᱟ ᱵᱟᱡᱟᱨ ᱥᱮᱱ᱾
ᱛᱤᱱᱟᱹᱜ ᱟᱨ ᱵᱟᱝ ᱧᱟᱢᱚᱜᱼᱟ ᱢᱟᱱᱮ᱾
ᱦᱮᱸ᱾
ᱫᱟᱹᱢᱤ ᱫᱟᱹᱢᱤ ᱠᱷᱟᱛᱟ ᱵᱟᱝ ᱧᱟᱢᱚᱜ᱾
ᱛᱟᱦᱞᱮ ᱜᱚᱝᱠᱮ ᱵᱚᱞ ᱠᱚ ᱫᱚᱢ ᱠᱷᱮᱞ ᱵᱟᱲᱟᱭᱟ ᱥᱮ ᱵᱟᱝ?
ᱠᱷᱮᱞᱟ ᱜᱮ᱾
ᱦᱮᱸ?
ᱪᱟᱞᱟᱜ ᱜᱮ, ᱪᱟᱞᱟᱜ ᱜᱮᱭᱟ ᱪᱟᱞᱟᱜ ᱟᱞᱮ ᱚᱱᱠᱟ ᱥᱟᱲᱮ ᱛᱤᱱᱴᱟ ᱜᱟᱱ ᱯᱷᱤᱞ ᱛᱮ᱾
ᱚ, ᱢᱤᱫ ᱵᱮᱞᱟ ᱥᱮ ᱵᱟᱨ ᱵᱮᱞᱟ ᱜᱮ?
ᱢᱤᱫ ᱵᱮᱞᱟ ᱜᱮ ᱟᱹᱭᱩᱵ ᱵᱮᱞᱟ ᱥᱮᱫ᱾
ᱚ ᱟᱞᱮ ᱦᱚᱸ ᱦᱳᱭ ᱟᱞᱮᱦᱚᱸ ᱱᱚᱰᱮᱸ ᱜᱮ ᱢᱤᱫ ᱵᱮᱞᱟ ᱜᱮᱞᱮ ᱠᱷᱮᱞᱳᱜᱼᱟ᱾
ᱢᱟᱱᱮ ᱥᱮᱛᱟᱜ ᱵᱮᱞᱟ ᱫᱚ ᱪᱮᱫ ᱠᱚᱪᱚᱢ ᱪᱤᱠᱟᱹ ᱵᱟᱲᱟᱭᱟ ᱵᱟᱝ?
ᱦᱳᱭ ᱢᱟᱱᱮ ᱥᱮᱛᱟᱜ ᱵᱮᱲᱟ ᱫᱚ ᱳᱭ ᱡᱟᱦᱟᱸᱭ ᱠᱚ ᱠᱟᱹᱴᱤᱡ ᱵᱷᱟᱞᱤ ᱧᱚᱜ ᱠᱟ. ᱴᱤᱡ ᱢᱟᱱᱮᱯᱨᱚᱯᱷᱮᱥᱚᱱᱟᱞ ᱦᱤᱥᱟᱹᱵ ᱛᱮᱠᱚ ᱠᱷᱮᱞᱳᱜᱼᱟ ᱩᱱᱠᱩ ᱛᱮᱫ ᱠᱚ ᱦᱤᱡᱩᱜᱼᱟ ᱥᱮᱛᱟᱜ ᱫᱚ᱾ ᱵᱟᱠᱷᱟᱱ ᱫᱚ ᱵᱟᱹᱠᱤ ᱠᱚᱫᱚ ᱟᱭᱩᱵ ᱜᱮ᱾
ᱦᱮᱸ᱾ ᱤᱱᱟᱹᱜ ᱤᱭᱟᱹ ᱵᱟᱝ ᱛᱟᱦᱮᱱ ᱠᱷᱟᱱ ᱢᱟᱱᱮ ᱟ. ᱭᱩᱵ ᱵᱮᱞᱟ ᱜᱮ ᱴᱷᱤᱠᱟ᱾
ᱦᱮᱸ ᱟᱭᱩᱵ ᱵᱮᱞᱟ ᱜᱮ ᱡᱟᱦᱟᱸᱭ ᱡᱩᱫ ᱤᱧ
ᱠᱟᱹᱢᱤᱭᱟ ᱥᱮ ᱦᱮᱸ
ᱦᱮᱸ ᱟᱨ ᱱᱮᱛᱟᱨ ᱫᱚ ᱪᱟᱥᱮᱨ ᱫᱤᱱ, ᱪᱟᱥᱮᱨ ᱫᱤᱱ ᱠᱟᱱᱟ ᱠᱟᱹᱴᱤᱡ ᱠᱷᱮᱛ ᱥᱮᱱ ᱦᱚᱸ ᱠᱟᱹᱢᱤ ᱛᱟᱦᱮᱱᱟ᱾
ᱦᱩᱸ᱾
ᱦᱮᱸ ᱜᱚᱝᱠᱮ ᱚᱱᱛᱮ ᱫᱚ ᱢᱤᱫᱤᱫᱷᱟᱣ ᱦᱩᱲᱩ ᱠᱚ ᱨᱚᱦᱭᱟ ᱥᱮ ᱵᱟᱨ ᱫᱷᱟᱣ?
ᱴᱮᱠᱴᱟᱨ ᱛᱮᱜᱮ ᱥᱤ ᱠᱚᱫᱚ ᱦᱩᱭᱩᱜ ᱠᱟᱱᱟ᱾
ᱴᱮᱠᱴᱟᱨ ᱫᱚ ᱵᱟᱝ ᱱᱚᱛᱮ ᱫᱚ ᱱᱟᱦᱮᱞ ᱱᱟᱦᱮᱞ ᱦᱚᱸᱞᱮ ᱥᱤ ᱵᱟᱲᱟᱭᱟ ᱴᱮᱠᱴᱟᱨ ᱦᱚᱸ᱾ ᱢᱟᱱᱮ ᱡᱟᱦᱟᱸᱭ ᱠᱚᱨᱮᱱ ᱫᱚ ᱢᱟᱨᱟᱝ ᱢᱟᱨᱟᱜ ᱰᱟᱝᱨᱤ ᱦᱮᱱᱟᱜ ᱠᱚᱣᱟ ᱩᱱᱠᱩ ᱠᱚᱫᱚ ᱩᱱᱠᱩ ᱫᱚ ᱱᱟᱦᱮᱞ ᱛᱮᱜᱮ ᱠᱚ ᱥᱤᱭᱟ ᱟᱨ ᱡᱟᱦᱟᱸ ᱠᱚᱨᱮ ᱫᱚ ᱰᱟᱝᱨᱤ ᱵᱟᱹᱱᱩᱜ ᱠᱚᱣᱟ ᱤᱱᱠᱟᱹ ᱩᱱᱠᱩ ᱫᱚ ᱴᱮᱠᱴᱟᱨ ᱛᱮᱜᱮ᱾
ᱟᱞᱮ ᱫᱚ ᱚᱱᱠᱟ ᱫᱚ ᱵᱟᱝ ᱢᱮᱱᱮ ᱚᱱᱠᱟ ᱡᱩᱫᱤ ᱡᱩᱫᱤ ᱦᱳᱭ ᱫᱟᱜ ᱫᱟᱭ ᱟᱨ ᱮᱸᱰᱮᱠᱷᱟᱡ ᱡᱚᱛᱚ ᱠᱷᱮᱛ ᱛᱚᱵᱮ ᱴᱮᱠᱴᱟᱨ ᱛᱮᱞᱮ ᱥᱤ ᱜᱮᱭᱟ᱾ ᱟᱨ ᱵᱟᱠᱷᱟᱱ ᱢᱤᱫ ᱵᱟᱨᱭᱟ ᱫᱚ ᱱᱟᱦᱮᱞ ᱢᱤᱫ ᱵᱟᱨᱭᱟ ᱥᱤ ᱞᱟᱹᱜᱤᱫ ᱫᱚ ᱴᱮᱠᱴᱟᱨ ᱛᱷᱚᱲᱮ ᱟᱹᱜᱩᱭᱟ ᱵᱟᱝ᱾
ᱦᱳᱭ᱾ ᱦᱚᱸᱜ-ᱚᱭ ᱱᱮᱛᱟᱨ ᱱᱮᱛᱟᱨ ᱚᱱᱮᱛᱚ ᱱᱟᱦᱮᱞ ᱛᱮᱦᱚᱸ ᱵᱟᱝ ᱠᱚ ᱥᱤ ᱵᱟᱲᱟᱭᱫᱟ ᱚᱫᱷᱤᱠᱟᱝᱥᱚ ᱦᱚᱲ ᱜᱮ᱾ ᱴᱮᱠᱴᱟᱨ ᱛᱮᱠᱚ ᱥᱤ ᱜᱮᱭᱟ ᱚᱱᱟ ᱠᱷᱟᱹᱛᱤᱨ ᱱᱟᱦᱮᱞ ᱠᱚ ᱤᱭᱟᱹ ᱠᱚ ᱟᱫᱽ ᱪᱟᱞᱟᱜ ᱠᱟᱱᱟ᱾ ᱟᱱᱟ ᱱᱮᱛᱟᱨ ᱦᱚᱲ ᱦᱚᱸᱠᱚ ᱠᱩᱲᱤᱭᱟᱹ ᱪᱟᱵᱟᱜ ᱠᱟᱱᱟ᱾
ᱜᱟᱹᱭ ᱰᱟᱝᱨᱟ ᱦᱚᱸ ᱢᱟᱱᱮ ᱛᱚᱞ ᱵᱟᱲᱟ ᱟᱹᱰᱤ ᱤᱭᱟᱹ ᱧᱚᱜ ᱛᱷᱚᱲᱟ ᱟᱹᱭᱠᱟᱹᱜ ᱠᱟᱱᱟ ᱵᱟᱝ? ᱞᱟᱦᱟ ᱫᱚ ᱢᱤᱫ ᱦᱚᱲ ᱜᱩᱯᱤ ᱫᱚᱦᱚᱭᱮᱭᱟ ᱟᱨ ᱱᱮᱛᱟᱨ ᱜᱤᱛᱤᱢ ᱧᱟᱢᱮᱭᱟ ᱡᱚᱛᱚ ᱚᱠᱚᱭ ᱢᱟᱱᱮ ᱯᱷᱟᱭᱫᱟ ᱵᱟᱭ ᱧᱟᱢᱫᱟ ᱩᱱᱤ ᱠᱟᱹᱢᱤ ᱫᱤᱥᱚᱢ ᱱᱮᱛᱟᱨ᱾
ᱦᱩᱸ ᱦᱩᱸ᱾
ᱱᱚᱭᱟᱠᱚᱨᱮ,
ᱱᱮᱛᱟᱨ ᱫᱚ ᱜᱩᱛᱤ ᱫᱚ ᱵᱟᱝᱠᱚ ᱛᱟᱦᱮᱱ ᱠᱟᱱᱟ ᱱᱤᱡᱮ ᱜᱮ ᱜᱩᱛᱤ ᱞᱮᱠᱟ ᱠᱟᱹᱢᱤ ᱦᱩᱭᱩᱜ ᱠᱟᱱᱟ᱾
ᱦᱮᱸ᱾
ᱛᱟᱦᱚᱞᱮ ᱜᱚᱝᱠᱮᱧ ᱢᱮᱱᱫᱟ ᱚᱱᱛᱮ ᱫᱚ ᱦᱩᱲᱩ ᱫᱚ ᱢᱤᱫ ᱫᱷᱟᱣ ᱜᱮ ᱯᱮ ᱨᱚᱦᱭᱟ ᱥᱮ ᱵᱟᱨ ᱫᱷᱟᱣ?
ᱦᱩᱲᱩ ᱚᱱᱠᱟ ᱟᱞᱮᱥᱮᱫ ᱫᱚ ᱢᱤᱫ ᱫᱷᱟᱣ ᱜᱮᱞᱮ ᱨᱚᱦᱚᱭᱟ, ᱚᱝᱠᱟ ᱡᱟᱜᱟ ᱡᱟᱜᱟ ᱫᱚ ᱵᱟᱨᱫᱷᱚᱢ ᱠᱚ ᱨᱚᱦᱚᱭ ᱫᱟ ᱚᱝᱠᱟ ᱚᱠᱟ ᱠᱚ ᱥᱮᱡ ᱪᱚᱝ ᱫᱟᱜ ᱠᱚ ᱧᱟᱢ ᱫᱟ ᱵᱟᱝ?
ᱦᱳᱭ ᱡᱟᱦᱟᱸ ᱠᱚᱨᱮᱜ ᱰᱮᱢ ᱯᱩᱠᱷᱨᱤ ᱠᱚ ᱢᱟᱨᱟᱝ ᱢᱟᱨᱟᱝ ᱦᱮᱱᱟᱜᱼᱟ ᱚᱱᱛᱮ ᱫᱚᱠᱚ ᱨᱚᱦᱚᱭᱮᱫ ᱜᱮᱭᱟ ᱵᱚᱨᱚ ᱦᱩᱲᱩ ᱠᱚ᱾ ᱨᱟᱵᱟᱝ
ᱦᱩᱲᱩ, ᱦᱩᱲᱩ ᱪᱟᱥ ᱠᱟᱛᱮᱫ ᱥᱚᱵᱽᱡᱤ ᱠᱚᱞᱮ ᱪᱟᱥᱟ ᱟᱞᱮ ᱫᱚ ᱡᱤᱱᱤᱥ ᱨᱮᱫᱚ᱾ ᱟᱞᱩ ᱠᱚ ᱨᱮᱭᱟᱲ ᱫᱤᱱ ᱢᱟ ᱵᱟᱝ?
ᱦᱮᱸ ᱦᱳᱭ ᱾
ᱢᱟᱱᱮ ᱩᱛᱩ ᱡᱤᱱᱤᱥ ᱠᱚᱫᱚ ᱦᱟᱸᱜ ᱵᱟᱡᱟᱨ ᱨᱮᱫᱚ ᱡᱟᱹᱥᱛᱤ ᱵᱟᱞᱮ ᱠᱤᱨᱤᱧᱟ ᱢᱟᱱᱮ ᱾ ᱚᱲᱟᱜ ᱨᱮ ᱡᱚᱢ ᱞᱟᱜᱤᱫ ᱫᱚ ᱚᱲᱟᱜ ᱨᱮᱜᱮᱞᱮ ᱪᱟᱥᱟ ᱚᱝᱠᱟ᱾ ᱵᱟᱡᱟᱨ ᱨᱮ ᱪᱮᱫ ᱮᱢ ᱠᱤᱨᱤᱧᱟ, ᱮᱠᱷᱮᱱ ᱫᱟᱹᱞ ᱨᱟᱱ ᱛᱮ ᱨᱮᱱᱟᱜ ᱵᱚᱥᱛᱩ ᱵᱟᱝ?
ᱦᱮᱸ ᱾
ᱠᱟ ᱡᱩᱫᱤ ᱡᱚᱢ ᱠᱷᱚᱡ ᱵᱟᱹᱲᱛᱤ ᱠᱷᱟᱡ ᱟᱹᱠᱷᱨᱤᱧᱚᱜᱼᱟ᱾ ᱡᱟᱜᱮ ᱜᱮ ᱜᱩᱴᱤ ᱛᱟᱢ ᱜᱩᱴᱤ ᱫᱟᱢ ᱛᱷᱚᱨ ᱩᱰᱩᱠᱚᱜᱼᱟ ᱵᱟᱝ?
ᱦᱮᱸ, ᱦᱳᱭ ᱾
ᱟᱨ ᱟᱯᱮ ᱠᱚᱜᱮ, ᱪᱟᱥ ᱵᱟᱲᱟ ᱦᱩᱭᱩᱜᱼᱟ ᱥᱮ ᱵᱟᱝ ᱩᱛᱩ ᱡᱤᱱᱤᱥ ᱠᱚ?
ᱦᱩᱸ, ᱟᱞᱮ ᱥᱮᱱ ᱫᱚ ᱜᱚᱝᱠᱮ ᱪᱮᱫ ᱤᱧ ᱢᱮᱱᱟ? ᱱᱚᱛᱮ ᱫᱚ ᱦᱩᱲᱩ ᱜᱮ ᱵᱤᱥᱤ ᱠᱚ ᱪᱟᱥᱟ ᱤᱝᱠᱟᱹᱱ ᱡᱟᱭᱜᱟ ᱢᱟᱱᱮ ᱵᱟᱹᱱᱩᱜᱼᱟ ᱢᱤᱫ ᱵᱟᱨ ᱴᱷᱮᱱ ᱜᱮ ᱦᱮᱱᱟᱜ ᱛᱟᱠᱚᱣᱟ ᱡᱮ ᱤᱝᱠᱟᱹ